ᱦᱮᱸ ᱦᱮᱞᱳ
ᱡᱚᱦᱟᱨ ᱜᱮ
ᱦᱮᱸ ᱡᱚᱦᱟᱨ ᱜᱮ
ᱪᱮᱫ ᱞᱮᱠᱟ ᱢᱮᱱᱟᱜ ᱢᱟ
ᱦᱮᱸ ᱱᱟᱯᱟᱭ ᱜᱮ ᱢᱮᱱᱟᱜ ᱟᱠᱟᱫᱤᱧᱟ ᱟᱨ ᱟᱢ ᱫᱚ?
ᱤᱧᱦᱚᱸ ᱪᱟᱸᱫᱳ ᱵᱚᱸᱜᱷᱟᱼᱟᱜ ᱫᱟᱭᱟ ᱫᱩᱞᱟᱹᱲ ᱛᱮ ᱱᱟᱯᱟᱭ ᱜᱮ ᱢᱤᱱᱟᱹᱧᱟ᱾ ᱟᱫᱚ ᱜᱷᱟᱨᱚᱸᱡᱽ ᱠᱚᱨᱮ ᱫᱚ ᱚᱠᱟᱞᱮᱠᱟ ᱢᱮᱱᱟᱜ ᱯᱮᱭᱟ᱾
ᱦᱮᱸ ᱜᱷᱟᱸᱨᱚᱪᱽ ᱠᱚᱨᱮ ᱦᱚᱸ ᱡᱷᱚᱛᱚ ᱦᱚᱲ ᱜᱮ ᱱᱟᱯᱟᱭ ᱜᱮ ᱢᱮᱱᱟᱜ ᱟᱠᱟᱜ ᱞᱮᱭᱟ ᱟᱞᱮ ᱫᱚ᱾
ᱚ ᱟᱪᱪᱷᱟ ᱢᱟᱱᱮ ᱡᱷᱚᱛᱚ ᱦᱚᱲ ᱜᱮ ᱟᱨᱠᱤ ᱱᱟᱯᱟᱭ ᱨᱮᱵᱚᱱ ᱛᱟᱦᱮᱱᱟ᱾ ᱚᱱᱟ ᱜᱮ ᱟᱞᱮ ᱦᱚᱸ ᱦᱚᱜᱼᱚᱭ ᱪᱟᱸᱫᱳ ᱵᱚᱸᱜᱟᱼᱟᱜ ᱫᱟᱭᱟ ᱫᱩᱞᱟᱹᱲ ᱛᱮ ᱟᱞᱮ ᱦᱚᱸ ᱡᱷᱚᱛᱚ ᱦᱚᱲᱜᱮ ᱱᱟᱯᱟᱭ ᱨᱮᱜᱮ ᱢᱮᱱᱟᱜ ᱠᱟᱜ ᱞᱮᱭᱟ᱾ ᱛᱟᱞᱦᱮ ᱪᱮᱜᱠᱟ ᱟᱯᱮᱥᱮᱫ ᱛᱮᱦᱮᱧ ᱥᱮᱨᱢᱟ ᱡᱟᱹᱲᱤ ᱠᱚᱭ ᱡᱟᱹᱲᱤ ᱠᱮᱫᱟ ᱥᱮ ᱵᱟᱝ ᱜᱮ?
ᱱᱚᱜ ᱚᱭ ᱛᱚ ᱦᱚᱞᱟ ᱢᱟᱦᱫᱷᱮᱨ ᱛᱚ ᱞᱮᱛᱟᱲ ᱜᱮ ᱯᱮ ᱯᱩᱱ ᱫᱤᱱ ᱥᱤᱧ ᱧᱤᱫᱟᱹ ᱞᱮᱛᱟᱲ ᱜᱮ ᱫᱟᱜ ᱡᱟᱹᱯᱩᱫ ᱠᱮᱜᱼᱟᱭ ᱢᱮᱱᱠᱷᱟᱱ ᱛᱮᱦᱮᱧ ᱫᱚ ᱠᱟᱹᱡᱼᱮ ᱯᱷᱟᱸᱠᱟ ᱧᱚᱜ ᱠᱟᱜ ᱠᱟᱭ ᱨᱤᱢᱤᱞ ᱛᱚ ᱢᱮᱱᱟᱜ ᱜᱮᱭᱟ ᱠᱤᱱᱛᱩ ᱛᱮᱦᱮᱧ ᱫᱚ ᱵᱟᱭ ᱫᱟᱜ ᱠᱟᱫᱟᱭ ᱟᱨ ᱯᱷᱟᱸᱠᱟᱣ ᱠᱟᱱᱟ ᱚᱱᱟ ᱠᱷᱟᱹᱛᱤᱨ
ᱚᱸ ᱞᱟᱹᱭ ᱫᱟᱹᱞᱤᱧ ᱮᱸ ᱫᱟᱜ ᱟᱞᱮ ᱥᱮᱫ ᱟᱞᱮ ᱥᱮᱜ ᱦᱚᱸ ᱚᱝᱠᱟ ᱫᱚ ᱛᱮᱦᱮᱧ ᱫᱚ ᱵᱟᱭ ᱡᱟᱹᱲᱤ ᱠᱟᱫᱟ ᱦᱚᱞᱟ ᱢᱟᱦᱫᱮᱨ ᱵᱟᱨᱯᱮ ᱫᱤᱱ ᱦᱩᱭᱱᱟ ᱩᱱᱫᱚᱭ ᱮᱠᱫᱚᱢᱮ ᱡᱟᱹᱲᱤ ᱵᱟᱲᱟ ᱠᱮᱫᱟᱭ ᱛᱮᱦᱮᱧ ᱫᱚ ᱥᱤᱛᱟᱜ ᱢᱤᱜ ᱜᱷᱟᱹᱲᱤᱡ ᱡᱟᱹᱲᱤ ᱠᱮᱫᱟᱭ ᱟᱨ ᱱᱤᱛᱚᱜ ᱫᱚ ᱦᱟᱸᱜ ᱯᱷᱟᱠᱟ ᱠᱟᱫᱟᱭ᱾ ᱟᱨᱠᱤ
ᱦᱳᱭ ᱛᱚ
ᱟᱫᱚ ᱪᱟᱥ ᱵᱟᱥ ᱠᱟᱹᱢᱤ ᱠᱚ ᱛᱤᱱᱟᱹᱜ ᱫᱷᱩᱨ ᱜᱟᱱ ᱜᱚᱫ ᱠᱮᱜ ᱟᱯᱮ᱾ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ᱾
ᱞᱟᱦᱟᱛᱮ ᱢᱟ ᱚᱝᱠᱟ ᱫᱟᱜ ᱡᱟᱹᱯᱩᱫ ᱵᱟᱝ ᱠᱷᱟᱹᱛᱤᱨ ᱟᱨ ᱞᱟᱦᱟ ᱛᱮ ᱚᱝᱠᱟ ᱴᱷᱤᱠ ᱴᱟᱹᱭᱤᱢ ᱨᱮ ᱵᱟᱭ ᱫᱟᱜ ᱟᱵᱚᱱ ᱠᱷᱟᱹᱛᱤᱨ ᱮ ᱚᱝᱠᱟ ᱠᱟᱱ ᱛᱟᱦᱮᱸᱫ ᱢᱮᱱᱠᱷᱟᱱ ᱱᱤᱛᱚᱜ ᱫᱚ ᱞᱮᱛᱟᱲ ᱜᱮ ᱫᱟᱜ ᱠᱮᱜᱼᱟᱭ ᱵᱟᱹᱫᱽ ᱠᱚᱨᱮ ᱦᱚᱸ ᱫᱟᱜ ᱦᱚᱸ ᱯᱮᱨᱮᱡ ᱮᱱᱟ ᱚᱱᱟ ᱠᱷᱟᱹᱛᱤᱨ ᱨᱚᱦᱚᱭ ᱠᱚᱫᱚ ᱜᱟᱱ ᱟᱠᱟᱱ ᱜᱮᱭᱟ ᱨᱚᱦᱚᱭ ᱠᱚᱫᱚ ᱟᱫᱚ ᱛᱚᱞᱟ ᱜᱮ ᱠᱟᱹᱴᱤᱡ ᱜᱮ ᱠᱟᱹᱴᱤᱡ ᱛᱤᱨ ᱨᱚᱦᱚᱭ ᱠᱚᱫᱚ ᱟᱹᱣᱞᱤ ᱟᱹᱣᱨᱤ ᱞᱮ ᱮᱦᱚᱵ ᱵᱟᱨᱟᱭᱟ ᱢᱤᱫ ᱵᱟᱨ ᱢᱤᱫ ᱵᱟᱨ ᱟᱛᱳ ᱴᱚᱞᱟ ᱨᱮᱱ ᱦᱚᱲ ᱠᱚᱜᱮ ᱠᱚ ᱨᱚᱦᱚᱭ ᱵᱟᱲᱟᱭᱮᱜᱼᱟ᱾
ᱚ ᱟᱪᱪᱷᱟ ᱟᱹᱰᱤ ᱱᱟᱯᱟᱭ ᱜᱮ᱾
ᱟᱨ ᱟᱯᱮ ᱫᱚ ᱨᱚᱦᱚᱭ ᱜᱚᱫ ᱠᱮᱜᱼᱟ ᱯᱮ?
ᱟᱞᱮ ᱦᱚᱸ ᱦᱟᱸᱜ ᱚᱝᱠᱟ ᱫᱚ ᱨᱚᱦᱚᱭ ᱫᱚ ᱨᱚᱦᱚᱭ ᱵᱟᱲᱟᱭᱮᱜ ᱜᱮᱭᱟ ᱠᱚ ᱟᱨ ᱟᱞᱮ ᱦᱚᱸ ᱨᱚᱦᱚᱭ ᱫᱚ ᱨᱚᱦᱚᱭ ᱵᱟᱲᱟᱭᱮᱜ ᱜᱮᱭᱟᱞᱮ ᱛᱮᱦᱮᱧ ᱞᱮ ᱨᱚᱦᱚᱭ ᱵᱟᱲᱟ ᱠᱮᱜ ᱜᱮᱭᱟ᱾ ᱟᱨ ᱟᱨ ᱠᱚᱫᱚ ᱦᱟᱸᱜ ᱵᱟᱹᱫᱽ ᱠᱚ᱾ ᱵᱟᱝ ᱯᱮ ᱦᱮᱡ ᱠᱟᱱᱟ ᱟᱨᱦᱚᱸ ᱡᱩᱫᱤ ᱚᱝᱠᱟ ᱜᱮ ᱥᱮᱨᱢᱟ ᱡᱟᱹᱲᱤ ᱡᱟᱹᱲᱤᱭᱟᱭ ᱛᱟᱦᱚᱞᱮ ᱠᱷᱟᱱ ᱫᱚ ᱟᱨᱚ ᱠᱟ ᱨᱚᱦᱚᱭ ᱵᱟᱲᱟ ᱦᱳᱭᱳᱜᱼᱟ ᱱᱟᱸᱜ
ᱚᱸ ᱟᱨ ᱦᱚᱭ ᱛᱚ ᱟᱯᱮ ᱮᱠᱞᱟ ᱛᱮᱜᱮ ᱯᱮ ᱨᱚᱦᱚᱭ ᱜᱮᱭᱟ ᱥᱮ ᱚᱱᱠᱟ ᱠᱟᱹᱲᱢᱤ ᱢᱩᱞᱤᱭᱟᱛᱮᱯᱮ ᱨᱚᱦᱚᱭ ᱜᱮᱭᱟ ᱥᱮ ᱮᱠᱞᱟ ᱛᱮᱜᱮ ᱟᱯᱮ ᱚᱲᱟᱜ ᱦᱚᱲ ᱮᱠᱞᱟ ᱛᱮᱜᱮ ᱯᱮ ᱨᱚᱦᱚᱭ ᱜᱮᱭᱟ᱾
ᱩᱸᱻ ᱟᱨ ᱨᱚᱦᱚᱭ ᱫᱚ ᱦᱟᱸᱜ ᱚᱱᱠᱟ ᱫᱚ ᱟᱞᱮ ᱫᱚ ᱢᱟᱱᱮ ᱟᱨᱠᱤ ᱠᱟᱹᱴᱤᱡ ᱠᱟᱹᱴᱤᱡ ᱵᱟᱹᱫᱽ ᱠᱚᱫᱚ ᱦᱟᱸᱜ ᱢᱟᱱᱮ ᱟᱞᱮ ᱢᱟ ᱠᱚᱛᱮ ᱜᱮᱞᱮ ᱨᱚᱦᱚᱭ ᱜᱮᱭᱟ ᱟᱨ ᱚᱱᱠᱟ ᱢᱟᱨᱟᱝ ᱢᱟᱨᱟᱝ ᱟᱜ ᱵᱟᱹᱫ ᱠᱚᱨᱮ ᱫᱚ ᱦᱟᱸᱜ ᱠᱟᱹᱲᱢᱤ ᱢᱩᱞᱤᱭᱟᱹ ᱩᱱᱠᱩ ᱠᱚ ᱟᱛᱮ ᱛᱮᱫ ᱜᱮᱞᱮ ᱨᱚᱦᱚᱭ ᱜᱮᱭᱟ ᱟᱞᱮ ᱫᱚ ᱠᱚᱢ ᱜᱮᱭᱟᱞᱮ ᱥᱮ ᱟᱫᱚ ᱢᱟᱨᱟᱝ ᱢᱟᱨᱟᱝ ᱵᱟᱹᱫᱷ ᱫᱚ ᱦᱟᱸᱜ ᱩᱹ ᱠᱚᱢ ᱦᱚᱲ ᱛᱮᱫᱚ ᱵᱟᱭ ᱯᱩᱨᱟᱹᱜᱼᱟ ᱠᱟᱹᱴᱤᱡ ᱥᱚᱢᱚᱭᱮ ᱦᱟᱛᱟᱣᱟ᱾ ᱚᱱᱟ ᱠᱦᱟᱹᱛᱤᱨ ᱠᱟᱲᱢᱤ ᱢᱩᱞᱤᱭᱟ ᱛᱮᱜᱮᱞᱮ ᱨᱚᱦᱚᱭᱮᱫ ᱜᱮᱭᱟ ᱢᱟᱨᱟᱝ ᱢᱟᱨᱟᱨᱟᱝ ᱵᱟᱹᱫᱽ ᱫᱚ ᱟᱨ ᱠᱟᱹᱴᱤᱡ ᱠᱟᱹᱴᱤᱡ ᱵᱟᱹᱫᱽ ᱛᱚ ᱟᱞᱮ ᱠᱚᱛᱮ ᱜᱩᱞᱮ ᱨᱚᱦᱚᱭ ᱜᱮᱭᱟ᱾
ᱦᱮᱸ ᱦᱮᱸ ᱟᱛᱳ ᱴᱚᱞᱟ ᱨᱮ ᱜᱚᱲᱚ ᱜᱚᱯᱚ ᱛᱮ ᱠᱟᱹᱢᱤ ᱞᱮᱱ ᱠᱷᱟᱱ ᱡᱚᱛᱚᱣᱟᱜ ᱜᱮ ᱞᱚᱜᱚᱱ ᱛᱮ ᱯᱩᱨᱟᱹᱜᱼᱟ ᱟᱨ ᱢᱟᱨᱟᱢ ᱵᱟᱹᱫᱽ ᱠᱚᱫᱚ ᱰᱷᱮᱨ ᱦᱚᱲ ᱛᱮᱜᱮ ᱨᱚᱦᱚᱭ ᱵᱷᱟᱜᱮᱤᱭᱟ ᱞᱚᱜᱚᱱ ᱯᱩᱨᱟᱹᱜᱼᱟ ᱛᱟᱯᱚᱨᱮ ᱟᱢᱦᱚᱸ ᱟᱛᱳ ᱨᱮ ᱦᱚᱲ ᱮᱴᱟᱜ ᱦᱚᱲᱮᱢ ᱜᱚᱲᱚ ᱫᱟᱲᱮᱭᱟ ᱠᱚᱣᱟ ᱮᱲᱮ ᱠᱷᱟᱱ
ᱦᱮᱸ ᱟᱹᱰᱤ ᱱᱟᱯᱟᱭ ᱠᱟᱛᱷᱟ ᱞᱟᱹᱭ ᱠᱮᱫᱟ᱾ ᱢᱟᱱᱮ ᱟᱛᱳ ᱴᱚᱞᱟ ᱨᱮᱫᱚ ᱚᱱᱠᱟ ᱜᱚᱲᱚ ᱜᱚᱲᱚ ᱠᱟᱢᱤ ᱜᱮ‌ ᱱᱟᱯᱟᱭᱟ᱾ ᱟᱨ ᱟᱫᱚ ᱱᱮᱛᱟᱨ ᱫᱚ ᱦᱟᱸᱜ ᱱᱚᱜᱼᱚᱭ ᱛᱚ ᱡᱟᱹᱯᱩᱫ ᱫᱤᱱ ᱠᱟᱱᱟ ᱟᱫᱚ ᱚᱯ ᱯᱮᱭᱟᱡᱽ ᱠᱚ ᱪᱮᱫ ᱠᱚᱯᱮ ᱨᱚᱦᱚᱭ ᱵᱟᱲᱟ ᱟᱠᱟᱫᱟ ᱥᱮ ᱵᱟᱝ ᱜᱮ?
ᱟᱞᱮᱥᱮᱫ ᱫᱚ ᱚᱱᱟᱜ ᱩᱛᱩ ᱟᱱᱟᱡ ᱠᱚ ᱛᱮᱫᱚ ᱵᱮᱥᱤ ᱪᱮᱫ ᱦᱚᱸ ᱚᱱᱠᱟ ᱫᱚ ᱵᱟ ᱨᱚᱦᱚᱭ ᱜᱮᱭᱟ ᱟᱞᱮᱥᱮᱫ ᱫᱚ ᱡᱷᱚᱛᱚ ᱠᱤᱨᱤᱧ᱾ ᱠᱤᱨᱤᱧ ᱪᱮᱛᱟᱱ ᱨᱮ ᱡᱚᱢᱛᱟᱞᱮ ᱵᱟᱠᱚ ᱪᱟᱥ ᱜᱮᱭᱟ ᱵᱮᱥᱤ ᱟᱞᱮᱥᱮᱫ ᱫᱚ ᱚᱱᱠᱟ ᱫᱚ ᱩᱛᱩ ᱟᱱᱟᱡ ᱞᱮᱠᱟᱛᱮ ᱫᱚ ᱛᱟᱦᱚᱞᱮ ᱟᱯᱮᱥᱮᱫ ᱫᱚ ᱪᱟᱥ ᱜᱮᱭᱟ ᱠᱚ ᱥᱮ ᱪᱮᱫ
ᱦᱮᱸ ᱟᱞᱮ ᱥᱮᱫ ᱫᱚ ᱚᱠᱟ ᱫᱚ ᱩᱛᱩ ᱟᱱᱟᱮᱡ ᱠᱚᱫᱚ ᱦᱚᱞᱮ ᱦᱮᱸ ᱦᱮᱸ ᱱᱤᱭᱟᱹ ᱛᱮ ᱱᱟᱹᱜ ᱞᱤᱧ ᱞᱟᱹᱭᱟ ᱚᱱᱠᱟ ᱫᱚ ᱦᱟᱸᱜ ᱪᱟᱥ ᱫᱚ ᱟᱞᱮ ᱱᱤᱛᱚᱜ ᱫᱚ ᱱᱤᱛᱚᱜ ᱫᱚ ᱟᱻ ᱠᱚᱨᱚᱞᱟ ᱠᱚ ᱡᱷᱤᱜᱟᱸ ᱠᱚ ᱵᱷᱮᱱᱰᱤ, ᱠᱚ ᱦᱚᱛᱚᱫ, ᱠᱚ ᱠᱚᱱᱰᱷᱟ, ᱠᱚ ᱚᱱᱟ ᱠᱚ ᱡᱟᱹᱥᱛᱤ ᱠᱟᱱᱟ᱾ ᱟᱫᱚ ᱟᱨ ᱚᱲᱟᱜ ᱠᱚ ᱨᱮᱱᱟᱜ ᱪᱟᱥ ᱪᱮᱫ ᱠᱟ ᱾ ᱟᱨ ᱥᱤᱵᱤᱞ ᱵᱩᱡᱷᱟᱹᱜᱼᱟ ᱥᱮ ᱠᱤᱨᱤᱧᱟᱜ ᱫᱚ ᱦᱟᱸᱜ ᱚᱱᱠᱟ ᱫᱚ ᱥᱤᱵᱤᱞ ᱫᱚ ᱦᱟᱸᱜ ᱵᱟᱝ ᱥᱤᱵᱤᱞᱟ ᱟᱨ ᱟᱨ ᱟᱹᱰᱤ ᱠᱤᱪᱷᱩ ᱛᱟᱨᱤᱥ ᱠᱚᱛᱮ ᱡᱟ ᱚᱱᱠᱟ ᱠᱟᱛᱮ ᱠᱚ ᱨᱚᱦᱚᱭᱮᱫ ᱜᱮᱭᱟ ᱾ ᱜᱮᱭᱟ ᱡᱚᱢ ᱠᱟᱛᱮ ᱦᱚᱸᱠᱚ ᱠᱟᱹᱴ ᱜᱮᱭᱟ ᱚᱱᱟᱛᱮ ᱟᱹᱞᱤᱧ ᱟᱜ ᱞᱟᱹᱭ ᱞᱮᱠᱟ ᱛᱮᱫᱚ ᱦᱟᱸᱜ ᱩᱛᱩ ᱟᱱᱟᱡ ᱠᱚ ᱚᱲᱟᱜ ᱨᱮ ᱠᱚᱜᱮ ᱦᱟᱸᱜ ᱵᱷᱟᱜᱮᱭᱟ ᱟᱨᱠᱤ
ᱦᱮᱸ ᱦᱮᱸ ᱚᱱᱟ ᱱᱤᱡᱮ ᱛᱮ ᱫᱚ ᱨᱚᱦᱚᱭ ᱜᱮ ᱵᱷᱟᱜᱤᱭᱟ ᱱᱤᱡᱮ ᱛᱮᱫᱚ ᱪᱮᱫ ᱞᱮᱠᱟᱢ ᱨᱚᱦᱚᱭᱟ ᱡᱚᱢ ᱨᱮᱱᱟᱜ ᱚᱥᱩᱵᱤᱫᱟ ᱾ ᱚᱱᱠᱟᱢ ᱡᱚᱢᱟ ᱡᱚᱢ ᱫᱟᱲᱮᱭᱟᱜᱼᱟ ᱟᱨ ᱚᱱᱠᱟ ᱥᱟᱨᱵᱷᱤᱥ ᱵᱟᱢ ᱮᱢᱟᱜᱼᱟ ᱢᱮᱱᱠᱷᱟᱱ ᱠᱤᱨᱤᱧ ᱛᱮᱭᱟᱜ ᱫᱚ ᱡᱷᱚᱛᱚ ᱜᱮ ᱥᱟᱨᱵᱷᱤᱥ ᱪᱮᱛᱟᱱ ᱨᱮ ᱢᱮᱱᱟᱜ ᱟᱠᱟᱜᱼᱟ᱾
ᱦᱮᱸ ᱦᱮᱸ
ᱟᱨ ᱚᱱᱟ ᱠᱚ ᱡᱚᱢ ᱞᱮᱠᱷᱟᱱ ᱦᱚᱲᱢᱚ ᱠᱚᱢᱟ ᱠᱷᱚᱛᱤ ᱢᱟ ᱦᱩᱭᱩᱜ‌ ᱜᱮᱭᱟ᱾ ᱟᱫᱚ ᱟᱞᱮᱥᱮᱫ ᱫᱚ ᱪᱟᱥ ᱵᱟᱠᱚ ᱪᱟᱥ ᱠᱷᱟᱹᱛᱤᱨ ᱛᱮ ᱵᱟᱞᱮ ᱪᱟᱥ ᱜᱮᱭᱟ ᱟᱫᱚ ᱪᱮᱫ ᱪᱤᱠᱟᱹᱭᱟᱢ ᱠᱤᱨᱤᱧ ᱠᱟᱛᱮ ᱜᱮ ᱡᱚᱢ ᱦᱩᱭᱩᱜ ᱠᱟᱱᱟ᱾
ᱟᱪᱪᱷᱟ ᱛᱚᱻ ᱪᱮᱫ ᱞᱤᱧ ᱞᱟᱹᱭᱟ ᱥᱤᱭᱳᱜ ᱫᱤᱱ ᱠᱚ ᱥᱮᱴᱮᱨ ᱟᱠᱟᱱᱟ ᱪᱟᱥ ᱵᱟᱥ ᱥᱮ ᱪᱮᱫ ᱠᱚᱯᱮ ᱤᱥᱤᱱ ᱵᱟᱲᱟᱭᱮᱫᱟ᱾ ᱱᱟᱦᱮᱞ ᱠᱚᱛᱮ ᱥᱮ ᱴᱮᱠᱴᱟᱨ ᱠᱚ ᱛᱮ ᱥᱤ ᱵᱟᱲᱟᱭ ᱫᱟ ᱠᱟᱴᱤᱡ ᱵᱤᱱ ᱞᱟᱹᱭ ᱠᱷᱟᱱ ᱱᱟᱯᱟᱭ ᱠᱚᱜᱼᱟ᱾
ᱱᱮᱛᱟᱨ ᱢᱟ ᱵᱮᱥᱤᱨ ᱵᱷᱟᱜᱽ ᱜᱮ ᱜᱟᱹᱰᱤ ᱠᱚ ᱩᱰᱩᱠ ᱟᱠᱟᱱᱟ ᱜᱟᱹᱰᱤ ᱠᱚᱛᱮ ᱜᱮ ᱠᱚ ᱥᱤ ᱜᱮᱭᱟ ᱢᱮᱱ ᱠᱷᱟᱱ ᱱᱟᱦᱮᱞ ᱠᱚ ᱜᱮ ᱥᱤ ᱞᱮ ᱠᱷᱟᱱ ᱵᱷᱟᱜᱤᱜᱼᱟ᱾ ᱠᱟᱨᱟᱱ ᱱᱮᱛᱟᱨ ᱛᱚ ᱦᱟᱯᱲᱟᱢ ᱵᱤᱫᱟᱹᱞ ᱦᱟᱯᱲᱟᱢ ᱦᱟᱥᱟ ᱡᱟᱭ ᱜᱟ ᱢᱟ ᱦᱟᱹᱴᱤᱧ ᱪᱟᱞᱟᱜ ᱠᱟᱱᱟ ᱚᱱᱟ ᱚᱱᱩ ᱥᱟᱨᱛᱮ ᱜᱟᱹᱰᱤ ᱛᱮ ᱡᱩᱫᱤ ᱟᱵᱚ ᱵᱚᱱ ᱧᱮᱞᱟ ᱜᱟᱹᱰᱤ ᱛᱮᱵᱚᱱ ᱥᱤ ᱦᱚᱪᱚ ᱭᱟ ᱮᱱ ᱠᱷᱟᱱ ᱚᱱᱟ ᱫᱚ ᱦᱚᱯᱚᱱ ᱵᱟᱹᱫᱽ ᱨᱮ ᱫᱚ ᱟᱹᱪᱩᱨ ᱦᱚᱸ ᱵᱟᱝ ᱜᱟᱱᱚᱜᱼᱟ᱾ ᱚᱱᱟ ᱠᱷᱟᱹᱛᱤᱨ ᱛᱮ ᱟᱹᱞᱤᱧ ᱟᱜ ᱢᱮᱱ ᱛᱮ ᱫᱚ ᱱᱟᱦᱮᱞ ᱦᱚᱸ ᱡᱮ ᱱᱟᱦᱮᱞ ᱛᱮ ᱜᱮ ᱥᱤ ᱵᱷᱟᱜᱮ ᱭᱟ ᱟᱫᱚ ᱱᱟᱦᱮᱞ ᱠᱚ ᱢᱟ ᱧᱮᱞᱚᱜ ᱠᱟᱱᱟ ᱱᱮᱛᱟᱨ ᱫᱚ ᱱᱟᱦᱮᱞ ᱛᱮ ᱵᱤ ᱥᱤ ᱵᱟᱠᱚ ᱥᱤ ᱭᱮᱫᱟ ᱟᱞᱮ ᱥᱮᱫ ᱨᱮ ᱫᱚ ᱠᱷᱩᱵ ᱠᱚᱢ ᱢᱮᱱᱟᱜ ᱟᱠᱟᱫᱟᱼᱟ ᱱᱟᱦᱮᱞ ᱛᱮ ᱥᱤ ᱠᱚ ᱫᱚ ᱡᱷᱚᱛᱚ ᱜᱟᱹᱰᱤ ᱛᱮ ᱜᱮ ᱠᱚ ᱥᱤ ᱭᱮᱫᱟ᱾
ᱦᱮᱸ ᱮᱠᱫᱚᱢ
ᱛᱟᱦᱞᱮ ᱟᱯᱮ ᱥᱮᱫ ᱫᱚ?
ᱟᱞᱮ ᱥᱮᱫ ᱦᱚᱸ ᱚᱱᱠᱟ ᱢᱟᱱᱮ ᱢᱟᱨᱟᱝ ᱢᱟᱨᱟᱝ ᱵᱟᱹᱛ ᱠᱚ ᱨᱮ ᱢᱟ ᱴᱟᱠᱴᱟᱨ ᱛᱮ ᱠᱚ ᱥᱤᱭᱟ᱾ ᱟᱨ ᱠᱟᱴᱤᱡ ᱠᱟᱴᱤᱡ ᱵᱟᱹᱛ ᱨᱮ ᱫᱚ ᱦᱳᱭᱳᱜ ᱠᱟᱱᱟ ᱠᱟᱹᱴᱤᱡ ᱠᱟᱹᱴᱤᱡ ᱵᱟᱹᱫᱽ ᱨᱮ ᱦᱚᱸ ᱴᱮᱨᱟᱠᱴᱟᱨ ᱨᱮ ᱫᱚ ᱦᱟᱸᱜ ᱵᱟᱝ ᱜᱟᱱᱚᱜ ᱟᱥᱮ ᱚᱱᱟ ᱠᱷᱟᱹᱛᱤᱨ ᱚᱱᱟ ᱠᱚ ᱨᱮ ᱫᱚ ᱱᱟᱦᱮᱞ ᱠᱚ ᱛᱮ ᱥᱤ ᱵᱟᱲᱟᱭ ᱛᱟᱦᱮᱫ᱾
ᱦᱮᱸ ᱦᱮᱸ ᱛᱟᱦᱞᱮ ᱱᱤᱛᱚᱜ ᱫᱚ ᱧᱮᱞᱚᱜ ᱠᱟᱱᱟ ᱡᱟ ᱵᱩᱨᱩ ᱵᱚᱸᱜᱟ ᱪᱟᱞᱩ ᱠᱟᱱᱟ ᱛᱟᱦᱞᱮ ᱵᱩᱨᱩ ᱵᱚᱸᱜᱟ ᱧᱮᱞ ᱠᱚ ᱫᱚ ᱪᱟᱞᱟᱣ ᱵᱟᱲᱟ ᱠᱟᱱᱟᱢ ᱥᱮ ᱵᱟᱝᱼᱟ ᱢᱤᱫ ᱡᱟᱠᱷᱟ ᱜᱟᱱ᱾ ᱥᱮ ᱪᱟᱞᱟᱜ ᱨᱮᱱᱟᱜ ᱤᱪᱪᱷᱟᱹ ᱢᱮᱱᱟᱜ ᱛᱟᱢᱟ ᱥᱮ ᱪᱟᱞᱟᱜ ᱟᱢ ᱛᱤᱥ ᱚᱜ᱾ ᱱᱚᱜᱚᱭ ᱛᱚ ᱵᱩᱨᱩ ᱵᱚᱸᱜᱟ ᱫᱚ ᱟᱹᱣᱨᱤ ᱪᱟᱵᱼᱟ᱾
ᱚᱱᱛᱮ ᱨᱮ ᱜᱮ ᱢᱟᱨᱟᱝ ᱵᱩᱨᱩ ᱵᱩᱨᱩ ᱵᱚᱸᱜᱟ ᱦᱟᱜ ᱯᱟᱨᱚᱢ ᱟᱢ ᱪᱟᱞᱟᱜ ᱨᱮ ᱨᱟᱹᱥᱠᱟᱹᱫᱚ ᱛᱟᱦᱮᱸᱜ ᱠᱟᱱ ᱜᱮ ᱭᱟ ᱟᱫᱚ ᱥᱮᱨᱢᱟ ᱡᱟᱹᱲᱤ ᱜᱮ ᱵᱟᱭ ᱟᱥᱳᱲ ᱞᱮᱫ ᱠᱷᱟᱹᱛᱤᱨ ᱟᱫᱚ ᱵᱟᱠᱚ ᱪᱟᱞᱟᱣ ᱫᱟᱲᱮ ᱭᱟᱫᱟ᱾ ᱠᱤᱱᱛᱩ ᱵᱩᱨᱩ ᱵᱚᱸᱜᱟ ᱪᱟᱞᱟᱜ ᱨᱮᱭᱟᱜ ᱤᱪᱪᱷᱟ ᱦᱚᱸ ᱢᱮᱱᱟᱜ ᱜᱮᱭᱟ ᱟᱨ